ᱦᱮᱞᱳ
ᱦᱮᱞᱳ ᱡᱚᱦᱟᱨ ᱜᱮ
ᱦᱮᱸ ᱡᱚᱦᱟᱨ ᱜᱮ
ᱨᱚᱲ ᱠᱚ ᱪᱮᱫ ᱞᱮᱠᱟ ᱟᱸᱡᱚᱢᱚᱜ ᱠᱟᱱ ᱛᱤᱧᱟᱹ
ᱴᱷᱤᱠ ᱜᱮ ᱱᱟᱯᱟᱭ ᱜᱮ ᱟᱸᱡᱚᱢᱚᱜ ᱠᱟᱱᱟ
ᱚᱸ ᱟᱪᱪᱷᱟ
ᱪᱮᱫ ᱮᱢ ᱪᱤᱠᱟᱹᱭᱮᱫᱟ
ᱪᱮᱫ ᱦᱚᱸ ᱵᱟᱝᱜᱮ ᱱᱤᱛᱚᱜ ᱫᱩᱲᱩᱵ ᱵᱟᱲᱟ ᱦᱩᱭ ᱠᱟᱱᱟ
ᱫᱟᱠᱟ ᱠᱚᱢ ᱡᱚᱢ ᱵᱟᱲᱟ ᱠᱮᱫᱟᱜ ᱥᱮ
ᱦᱚᱸ ᱫᱟᱠᱟ ᱠᱚ ᱡᱚᱢ ᱵᱟᱲᱟ ᱦᱩᱭ ᱟᱠᱟᱱ ᱜᱮᱭᱟ ᱡᱚᱛᱚᱣᱟᱜ ᱟᱞᱮ ᱚᱲᱟᱜ ᱨᱮᱱ ᱡᱚᱛᱚ ᱦᱚᱲᱠᱚ ᱡᱟᱹᱯᱤᱫ ᱠᱟᱜᱼᱟ ᱛᱮᱫ ᱜᱮ ᱵᱮᱸᱜᱮᱫ ᱟᱠᱟᱜ ᱟᱹᱧ ᱟᱯᱮ ᱚᱲᱟᱜ ᱦᱚᱲ ᱫᱚ
ᱟᱞᱮ ᱚᱲᱟᱜ ᱦᱚᱲ ᱫᱚ ᱡᱟᱹᱯᱤᱫ ᱟᱠᱟᱫᱟ ᱠᱚ ᱩᱱᱠᱩ ᱦᱚᱸ
ᱦᱮᱸ ᱛᱟᱦᱞᱮ ᱪᱟᱥᱵᱟᱥ ᱫᱚ ᱛᱤᱱᱟᱹᱜ ᱥᱟᱺᱜᱤᱧ
ᱪᱟᱥᱵᱟᱥ ᱫᱚ ᱟᱞᱮ ᱫᱚ ᱱᱤᱛᱚᱝ ᱫᱚ ᱛᱚᱞᱟᱭᱮᱫ ᱜᱮᱭᱟᱞᱮ ᱟᱨ ᱨᱤᱞᱮ ᱛᱚᱞᱟ ᱜᱮ ᱟᱣᱨᱤ ᱦᱟᱨᱟᱜ ᱛᱟᱞᱮᱭᱟ ᱟᱨ ᱱᱤᱛᱚᱝ ᱫᱚ ᱫᱟᱜ ᱱᱚᱜ-ᱚᱭ ᱛᱚ ᱦᱚᱞᱟᱭ ᱫᱟᱜ ᱠᱮᱫᱟ ᱛᱚ ᱛᱚᱞᱟ ᱦᱚᱸᱛᱚ ᱵᱟᱝ ᱜᱟᱱᱚᱜᱼᱟ ᱤᱭᱟᱹ ᱞᱟᱜᱟᱜᱼᱟ
ᱡᱟᱵᱚᱨ ᱞᱟᱜᱟᱜᱼᱟ ᱮᱠᱷᱟᱱ ᱫᱚ ᱵᱟᱝ ᱦᱩᱭᱩᱜᱼᱟ ᱡᱟᱵᱚᱨ ᱢᱮᱱ ᱢᱮᱱᱫᱚ ᱵᱟᱲᱟᱭ ᱟᱱᱟ ᱚᱱᱟ ᱫᱚ ᱡᱟᱦᱟᱸ ᱢᱟᱱᱮ ᱵᱟᱹᱭᱦᱟᱹᱲ ᱠᱷᱮᱛ ᱫᱟᱜ ᱫᱚ ᱛᱟᱦᱮᱸᱱ ᱜᱮᱭᱟ ᱥᱮ ᱚᱱᱟ ᱥᱤ ᱠᱟᱛᱮ ᱞᱚᱦᱚᱫ ᱜᱩᱰᱟᱹᱣ ᱦᱩᱭᱩᱜᱼᱟ ᱟᱨ ᱚᱱᱟ ᱨᱮ ᱚᱱᱟ ᱪᱮᱛᱟᱱ ᱨᱮᱜᱮ ᱮᱨᱟᱜ ᱦᱩᱭᱩᱜᱼᱟ ᱦᱩᱲᱩ
ᱠᱚ ᱞᱟᱹᱭᱟ ᱟᱪᱲᱟ ᱯᱟᱞᱮᱫ ᱥᱮ
ᱦᱮᱸ
ᱚ ᱚ ᱟᱪᱪᱷᱟ ᱤᱧᱫᱚ ᱟᱪᱷᱲᱟ ᱜᱤᱧ ᱵᱟᱲᱟᱭᱟ ᱱᱟᱣᱟ ᱜᱤᱧ ᱟᱸᱡᱚᱢ ᱠᱮᱜᱼᱟ ᱡᱟᱵᱚᱨ ᱫᱚ ᱦᱳᱭ
ᱢᱟᱱᱮ ᱡᱩᱫᱟᱹ ᱡᱩᱫᱟᱹ ᱦᱩᱭᱩᱜ ᱜᱮᱭᱟ ᱥᱮ
ᱦᱚᱭ ᱦᱚᱭ ᱦᱳᱭ ᱟᱫᱚ ᱤᱧᱦᱚᱸ ᱩᱱᱟᱹᱜ ᱫᱚ ᱪᱟᱥᱼᱵᱟᱥ ᱨᱮᱱᱟᱜ ᱫᱚ ᱩᱱᱟᱹᱜ ᱫᱚ ᱱᱟᱸᱜ ᱵᱟᱹᱧ ᱵᱟᱲᱟᱭᱟ ᱦᱩᱸ ᱠᱷᱟᱹᱞᱤ ᱦᱩᱲᱩ ᱨᱚᱦᱚᱭ ᱠᱚ ᱤᱫᱤᱭᱤᱧᱟ ᱦᱩᱲᱩᱧ ᱨᱚᱦᱚᱭᱟ ᱤᱨ ᱠᱚ ᱤᱫᱤᱧᱟ ᱤᱨᱟᱹᱧ ᱪᱮᱫ ᱞᱮᱠᱟ ᱠᱚ ᱮᱨᱟ ᱠᱚ ᱚᱱᱟᱫᱚ ᱵᱟᱹᱧ ᱵᱟᱰᱟᱭᱟ ᱟᱨ ᱛᱚᱞᱟ ᱡᱚᱠᱷᱚᱱ ᱦᱩᱭᱩᱜᱼᱟ ᱛᱚᱞᱟ ᱚᱠᱟ ᱞᱮᱠᱟ ᱠᱚ ᱛᱩᱫᱟ ᱚᱱᱟ ᱠᱚ ᱥᱮᱬᱟᱤᱧ
ᱛᱚᱞᱟ ᱠᱚᱫᱚ ᱦᱩᱭ ᱠᱟᱱ ᱛᱟᱯᱮᱭᱟ ᱥᱮ ᱵᱟᱝ ᱛᱟᱞᱮ
ᱮᱻ ᱵᱟᱝ ᱦᱩᱭ ᱠᱟᱱᱟ ᱟᱞᱮᱭᱟᱜ ᱦᱚᱸ ᱠᱟᱹᱴᱤᱡ ᱠᱟᱹᱴᱤᱡ ᱜᱮᱭᱟ
ᱱᱚᱜᱼᱚᱭ ᱮᱹᱪᱮᱫ ᱦᱩᱭᱱᱟ ᱟᱵᱟᱵᱚᱛᱤ ᱟᱵᱟᱵᱚᱛᱤᱻ ᱯᱚᱨᱮ ᱟᱵᱟᱵᱚᱛᱤ ᱮᱹ ᱢᱤᱫ ᱫᱤᱱ ᱯᱚᱨᱮᱻ ᱟᱞᱮ ᱞᱮ ᱛᱚᱞᱟ ᱟᱠᱟᱜᱼᱟ ᱚᱢᱚᱱ ᱠᱟᱱᱟ ᱥᱮ ᱵᱟᱝᱟ ᱚᱱᱟ ᱦᱚᱸ ᱵᱟᱹᱧ ᱵᱟᱲᱟᱭᱟ ᱦᱟᱸᱜ ᱤᱧᱫᱚ
ᱦᱩᱸ
ᱦᱳᱭ ᱟᱨ ᱫᱟᱜ ᱦᱚᱸ ᱱᱚᱝᱠᱟ ᱵᱮᱥ ᱪᱮᱦᱨᱟ ᱵᱟᱭ ᱫᱟᱜ ᱜᱮᱭᱟ
ᱠᱟᱹᱢᱤᱱ ᱠᱟᱹᱢᱤᱱ ᱠᱚᱣᱟ ᱯᱮ ᱥᱮ ᱵᱟᱝ
ᱠᱟᱹᱢᱤᱱ ᱟᱹᱪᱩ ᱠᱟᱹᱢᱤ ᱠᱚ
ᱟᱪᱩ ᱟᱞᱮ ᱫᱚ ᱢᱮᱛᱟ ᱠᱚᱣᱟ ᱠᱟᱹᱢᱤᱱ ᱟᱯᱮ ᱫᱚᱠᱚ ᱢᱮᱛᱟ ᱠᱚᱣᱟ ᱟᱹᱪᱩ
ᱦᱳ ᱢᱟᱱᱮ ᱠᱟᱹᱲᱢᱤ
ᱠᱟᱹᱲᱢᱤ ᱦᱮᱸ
ᱦᱳᱭ ᱩᱱᱠᱩ ᱠᱚᱻ ᱟᱹᱪᱩ ᱠᱚᱜᱮᱞ ᱰᱷᱮᱨ ᱫᱚ ᱵᱟᱝᱼᱟ, ᱰᱮᱹᱲᱥᱚ ᱴᱟᱠᱟ᱾
ᱟᱨ ᱡᱚᱢ ᱠᱚ?
ᱡᱚᱢ ᱠᱚ ᱵᱟᱞᱮ ᱮᱢᱟ ᱠᱚᱣᱟ ᱾
ᱦᱚᱸᱟᱞᱮ ᱫᱚ ᱡᱚᱢ ᱞᱟᱜᱟᱜᱼᱟ᱾ ᱟᱨᱦᱚᱸ ᱟᱹᱲᱟᱹᱭᱥᱚ ᱴᱟᱠᱟ ᱯᱚᱭᱥᱟ ᱮᱢ ᱞᱟᱜᱟᱜᱼᱟ᱾
ᱟᱲᱮᱭᱥᱚ! ᱩᱱᱟᱹᱜ ᱰᱷᱮᱨ?
ᱟᱞᱮ ᱥᱮᱱ ᱫᱚ ᱰᱷᱮᱨ ᱜᱮᱭᱟ᱾ ᱧᱟᱢ ᱵᱟᱢ ᱧᱟᱢ ᱠᱚᱣᱟ᱾
ᱚ ᱵᱟᱝ ᱟᱞᱮ ᱟᱞᱮ ᱥᱮᱫ ᱫᱚᱠᱚ ᱧᱟᱢᱚᱜ ᱜᱮᱭᱟ᱾ ᱰᱮᱹᱲᱥᱚ ᱴᱟᱠᱟ ᱚᱱᱟ ᱫᱚ ᱟᱞᱤᱡ ᱟᱹᱛᱩ ᱨᱤᱱᱤᱡ ᱢᱟᱺᱡᱷᱤ ᱦᱟᱲᱟᱢ ᱜᱮ ᱞᱮᱹᱭᱟᱭ ᱡᱮ ᱦᱩᱸ ᱰᱷᱮᱨ ᱫᱚ ᱟᱵᱚ ᱫᱚ ᱨᱮᱸᱜᱮᱡ ᱦᱚᱲ ᱰᱷᱮᱨ - ᱰᱷᱮᱨ ᱯᱩᱭᱥᱳ ᱫᱚ ᱵᱟᱵᱚᱱ ᱠᱚᱭ ᱠᱚᱣᱟ᱾ ᱟᱫᱚ ᱱᱚᱝᱠᱟ ᱰᱮᱹᱲᱥᱚ ᱴᱟᱠᱟ ᱦᱟᱛᱮᱫ ᱜᱮᱠᱚ ᱠᱟᱹᱢᱤᱭᱟ ᱟᱨ ᱛᱤᱱᱟᱹᱜ ᱱᱚ ᱵᱟᱡᱟᱠ ᱚᱵ ᱚᱰᱳᱠᱚᱜᱼᱟ ᱟᱨ ᱱᱚᱜᱼᱚᱭ ᱫᱩ ᱵᱟᱡᱮᱜ ᱛᱤᱱ ᱵᱟᱡᱮ ᱠᱷᱟᱱ ᱜᱮᱠᱚ ᱪᱷᱩᱴᱤᱜᱼᱟ᱾
ᱟᱞᱮ ᱥᱮᱱ ᱮᱱ ᱫᱚ ᱦᱚᱲ ᱫᱚ ᱟᱥᱚᱞ ᱫᱚ ᱠᱟᱨᱚᱱ ᱫᱚ ᱩᱱᱤ ᱫᱤᱠᱩ ᱴᱷᱮᱱ ᱠᱟᱹᱢᱤ ᱠᱚ ᱪᱟᱞᱟᱜ ᱟᱛᱚ
ᱚ
ᱚᱱᱠᱟ ᱠᱟᱛᱮ ᱩᱱᱠᱩ ᱴᱷᱮᱱ ᱠᱚ ᱰᱷᱮᱨ ᱠᱟᱫᱟ ᱟᱫᱚ ᱚᱱᱟᱫᱚ ᱥᱟᱱᱛᱟᱲ ᱴᱷᱮᱱ ᱦᱚᱸ ᱤᱱᱟᱹᱜ ᱦᱟᱛᱟᱣᱟ ᱟᱫᱚ ᱵᱟᱢ ᱰᱷᱮᱨ ᱵᱟᱢ ᱮᱢᱟᱠᱚ ᱠᱷᱟᱱ ᱫᱚ ᱵᱟᱢ ᱧᱟᱢ ᱠᱚᱣᱟ
ᱚ ᱦᱚᱭ ᱦᱚᱭ ᱩᱱᱠᱩ ᱢᱟ ᱩᱱᱠᱩ ᱢᱟ ᱰᱷᱮᱨ ᱜᱮ ᱦᱚᱭ ᱟᱞᱮ ᱫᱚ ᱡᱟᱦᱟᱸᱭ ᱢᱟᱱᱮ ᱱᱚᱝᱠᱟ ᱦᱚᱸ ᱦᱩᱭᱩᱜ ᱜᱮᱭᱟ ᱟᱞᱮ ᱴᱷᱮᱱ ᱫᱚ ᱡᱮ ᱤᱧ ᱢᱤᱫ ᱫᱤᱱ ᱤᱧ ᱵᱟᱨᱥᱤ ᱜᱟᱱᱤᱧ ᱜᱚᱲᱚ ᱠᱟᱢᱟ ᱟᱨ ᱟᱢ ᱵᱟᱨᱥᱤ ᱜᱟᱱ ᱤᱧ ᱜᱚᱲᱚᱣᱟᱹᱧ ᱢᱮ ᱦᱚᱭ ᱚᱱᱠᱟ ᱦᱩᱭᱩᱜ ᱜᱮᱭᱟ᱾ ᱱᱚᱝᱠᱟ ᱟᱞᱚ ᱞᱟᱹᱭᱠᱟᱹᱜ ᱤᱧ ᱦᱩᱭ ᱠᱟᱧ ᱠᱟᱹᱢᱤ ᱵᱟᱲᱟ ᱠᱟᱜᱼᱟ ᱡᱮ ᱵᱟᱨᱥᱤᱧ ᱱᱚᱝᱠᱟ ᱡᱟᱦᱟᱸᱭ ᱜᱤᱧ ᱜᱚᱲᱚᱠᱟᱜ ᱠᱚᱣᱟ ᱟᱨ ᱟᱠᱚ ᱟᱞᱚ ᱚᱲᱟᱜ ᱨᱮᱱ ᱦᱚᱲ ᱠᱚ ᱜᱚᱲᱚ ᱠᱟᱜ ᱠᱚᱣᱟ᱾ ᱚᱱᱠᱟ
ᱩᱸ ᱟᱞᱮ ᱫᱚ ᱚᱱᱠᱟ ᱫᱚ ᱵᱟᱝ
ᱦᱚᱭ ᱛᱟᱞᱮ ᱟᱯᱮ ᱥᱮᱫ ᱫᱚ ᱱᱮᱛᱟᱨ ᱫᱚ ᱪᱮᱫ ᱠᱚᱛᱮ ᱠᱚ ᱥᱤᱸ ᱮᱼᱟ?
ᱟᱞᱮ ᱫᱚ ᱱᱤᱛᱚᱝ ᱫᱚ ᱪᱮᱜ ᱤᱧ ᱞᱟᱹᱭ ᱟᱢᱟ ᱱᱤᱛᱚᱝ ᱫᱚ ᱟᱯᱟᱛᱚᱛᱚ ᱴᱮᱠᱴᱟᱨ ᱛᱮᱜᱮ ᱠᱚ ᱥᱤᱭᱫᱟ᱾ ᱢᱟᱱᱮ ᱰᱟᱝᱨᱤᱧ ᱠᱚᱦᱚᱸ ᱛᱚ ᱟᱹᱠᱷᱨᱤᱧ ᱟᱹᱠᱷᱨᱤᱧ ᱛᱚ ᱵᱚᱱᱫᱚ ᱟᱠᱟᱱ ᱛᱟᱞᱮᱭᱟ‌ ᱟᱞᱮᱥ ᱟᱞᱮ ᱥᱚᱨᱠᱟᱨᱮ ᱵᱚᱱᱫᱚ ᱟᱠᱟᱟᱜ ᱛᱟᱞᱮᱭᱟ ᱱᱚᱰᱮ ᱯᱚᱥᱪᱤᱢ ᱵᱚᱝᱜᱚ ᱥᱚᱨᱠᱟᱨ
ᱚ ᱟᱪᱪᱷᱟ ᱦᱚᱸ ᱟᱞᱮ ᱥᱮᱫ ᱦᱳᱭ! ᱦᱳᱭ ᱟᱞᱮ ᱥᱮᱫ ᱫᱚ ᱜᱟᱱᱚᱜ ᱠᱟᱱ ᱜᱮᱭᱟ ᱡᱚᱛᱚᱣᱟᱜ ᱜᱮ
ᱦᱮ ᱟᱨ ᱡᱚᱛᱚ ᱦᱚᱲ ᱨᱮᱱ ᱫᱚ ᱵᱟᱹᱱᱩᱜ ᱠᱚᱣᱟ ᱥᱮ
ᱦᱳᱭ, ᱦᱳᱭ, ᱦᱳᱭ, ᱟᱸᱡᱚᱢ ᱟᱠᱟᱫ ᱜᱤᱧ ᱵᱚᱱᱫᱚ ᱫᱚ ᱱᱟᱦᱟᱜ ᱵᱚᱱᱫᱚ ᱫᱚᱧ ᱟᱸᱡᱚᱢ ᱟᱠᱟᱫ ᱜᱮᱭᱟ᱾ ᱟᱫ ᱟᱞᱮ ᱥᱮᱫ ᱫᱚ ᱠᱟᱹᱢᱤ ᱮᱫ ᱜᱮᱭᱟ ᱠᱚ ᱯᱟᱞᱮᱫ
ᱚ
ᱚ
ᱟᱨ ᱡᱟᱦᱟᱸᱭ ᱫᱚ ᱪᱟᱹᱥᱤᱵᱟᱹᱥᱤ ᱦᱚᱲ ᱠᱟᱱᱟᱭ ᱩᱱᱤ ᱫᱚ ᱞᱟᱦᱟ ᱛᱮᱜᱮ ᱛᱚᱭ ᱫᱚᱦᱚ ᱠᱟᱠᱚᱣᱟ ᱥᱮ ᱰᱟᱝᱨᱟ ᱫᱚ ᱵᱟᱨ ᱟᱲᱟᱨ ᱯᱮ ᱟᱲᱟᱨ ᱦᱚᱲ ᱦᱚᱸ ᱮᱴᱟᱜ ᱦᱚᱲ ᱮᱴᱟᱜ ᱥᱮᱫ ᱠᱷᱚᱱᱟᱜ ᱦᱚ ᱟᱹᱜᱩ ᱠᱚᱣᱟ ᱥᱮ
ᱦᱳᱭ ᱦᱳᱭ ᱟᱨ ᱟᱵᱚ ᱢᱟ ᱦᱟᱱᱮ ᱵᱟᱯᱞᱟ ᱠᱚᱨᱮ ᱦᱚᱸ ᱜᱚᱱᱚᱝ ᱜᱚ ᱤᱫᱤ ᱞᱮᱠᱷᱟᱡ ᱠᱚ ᱪᱤᱞᱤ ᱜᱟᱹᱭ ᱵᱚᱱ ᱮᱢᱟ ᱠᱚᱣᱟ ᱦᱮᱸᱥᱮ
ᱦᱮᱸ
ᱮᱢᱟ ᱠᱚᱜᱮᱭᱟ
ᱟᱞᱮ ᱥᱮᱫ ᱫᱚ ᱵᱟᱹᱱᱩᱜᱼᱟ, ᱚᱱᱟ ᱯᱨᱚᱛᱷᱟ ᱫᱚ ᱟᱞᱮ ᱥᱮᱱ ᱫᱚ ᱟᱫ ᱪᱟᱵᱟᱟᱣ ᱠᱟᱱᱟ᱾
ᱚᱻ ᱟᱞᱮ ᱥᱮᱫ ᱫᱚ ᱦᱮᱱᱟᱜ ᱜᱮᱭᱟ ᱱᱤᱛᱚᱜ ᱦᱚᱸ ᱦᱳᱭ ᱢᱤᱫᱴᱤᱡ ᱦᱚᱯᱚᱱ ᱦᱚᱯᱚᱱ ᱦᱚᱯᱚᱱ ᱱᱚᱜᱤᱡ ᱢᱤᱦᱩ ᱠᱚ ᱮᱢᱟᱭᱟ᱾
ᱦᱩᱸ ᱟᱞᱮ ᱥᱮᱱ ᱫᱚ ᱚᱱᱟ ᱚᱱᱟ ᱚ ᱠᱚᱫᱚ ᱱᱤᱛᱚᱝ ᱫᱚ ᱪᱟᱵᱟ ᱟᱠᱟᱱ ᱛᱟᱞᱮᱭᱟ ᱟᱞᱮ ᱯᱩᱨᱩᱞᱤᱭᱟᱹ ᱡᱮᱞᱟ ᱨᱮᱫᱚ᱾ ᱮᱴᱟᱜ ᱥᱮᱱ ᱫᱚ ᱢᱮᱱᱟᱜᱮᱱᱟᱜ ᱟᱥᱮ ᱵᱟᱝ ᱚᱱᱟ ᱫᱚ ᱵᱟᱹᱭ ᱛᱚᱵᱮ ᱟᱞᱮᱭᱟᱜ ᱡᱮᱞᱟ ᱨᱮᱫᱚ ᱪᱟᱵᱟ ᱩᱛᱟᱨ ᱟᱠᱟᱱᱟ᱾
ᱚ ᱛᱟᱦᱞᱮ ᱟᱯᱮ ᱫᱚ ᱚᱠᱟ ᱞᱮᱠᱟ ᱯᱮ ᱵᱟᱯᱞᱟᱜᱼᱟ? ᱠᱟᱹᱴᱤᱡ ᱞᱟᱹᱭ ᱢᱮᱥᱮ ᱚᱠᱟ ᱞᱮᱠᱟ ᱯᱮ ᱵᱟᱯᱞᱟᱜᱼᱟ ᱟᱯᱮ ᱥᱮᱫ
ᱵᱟᱯᱞᱟ ᱫᱚ ᱪᱮᱫ ᱞᱮᱠᱟᱧ ᱞᱟᱭᱢᱟ ᱱᱚᱝᱠᱟᱜ ᱜᱮ ᱡᱟᱦᱟᱸ ᱜᱚᱱᱯᱚᱱ ᱢᱮᱱᱟᱜ ᱛᱟᱵᱚᱱᱟ ᱟᱵᱚᱣᱟᱜ ᱫᱚ ᱯᱮ ᱴᱟᱠᱟ ᱦᱮᱸ ᱚᱱᱟ ᱫᱚ ᱵᱚᱱ ᱮᱢ ᱜᱮᱭᱟ ᱦᱮᱸ
ᱟᱯᱮ ᱫᱚ ᱟᱯᱮᱫ ᱫᱚ ᱯᱮ ᱴᱟᱠᱟ ᱜᱚᱱ ᱜᱚᱱᱚᱝ ᱯᱮ ᱴᱟᱠᱟ
ᱦᱮᱸ ᱦᱮᱸ ᱤᱱᱟᱹ ᱛᱮᱜᱮ ᱟᱞᱮ ᱫᱚ ᱟᱨ ᱪᱮᱫ ᱦᱚᱸ ᱵᱟᱝ ᱞᱟᱜᱟᱜᱼᱟ᱾ ᱡᱮ ᱟᱯᱮ ᱫᱚ ᱜᱟᱹᱭ ᱯᱮ ᱮᱢ ᱫᱟᱥᱮ ᱜᱟᱹᱭ ᱛᱟᱹᱭ ᱠᱚᱫᱚ ᱵᱟᱝ ᱞᱟᱜᱟᱜᱼᱟ ᱟᱞᱮ ᱥᱮᱫ
ᱦᱸ ᱦᱮᱸ ᱟᱞᱮ ᱥᱮᱫ ᱫᱚ ᱫᱚᱢᱮ ᱢᱟᱱᱮ ᱡᱩᱫᱤ ᱠᱩᱲᱤ ᱱᱚᱜᱼᱚᱭ ᱜᱚᱱᱚᱝ ᱢᱟᱠᱚ ᱚᱱᱟ ᱫᱚ ᱦᱟᱜ ᱟᱛᱩ ᱦᱚᱲ ᱜᱮ ᱱᱦᱟᱜ ᱠᱚ ᱞᱟᱹᱭᱟ ᱡᱩᱫᱤ ᱥᱟᱺᱜᱤᱧ ᱨᱮ ᱠᱩᱲᱤ ᱜᱤᱫᱽᱨᱟᱹᱭ ᱡᱟᱶᱟᱭᱚᱜ ᱠᱟᱱᱟᱭ ᱛᱟᱦᱚᱞᱮ ᱚᱱᱟ ᱫᱚ ᱫᱚᱥ ᱦᱟᱡᱟᱨ ᱵᱟᱨᱳ ᱦᱟᱡᱟᱨ ᱜᱟᱱ ᱯᱩᱭᱥᱟᱹ ᱠᱚ ᱠᱚᱲᱟ ᱚᱲᱟᱜ ᱠᱷᱚᱱ ᱠᱚ ᱟᱹᱜᱩ ᱦᱚᱴᱚ ᱠᱟᱜᱼᱟ ᱠᱩᱲᱤ ᱚᱲᱟᱜ ᱟᱨ ᱡᱩᱫᱤ ᱥᱩᱨ ᱜᱮ ᱠᱷᱟᱡ ᱢᱟ ᱱᱚᱜᱚᱭ ᱜᱟᱹᱭ ᱢᱟ ᱠᱚ ᱢᱤᱦᱩ ᱢᱟᱠᱚ ᱮᱢᱚᱜ ᱠᱟᱱ ᱜᱮᱭᱟ᱾ ᱦᱳᱭ ᱚᱱᱠᱟ ᱚᱱᱠᱟ ᱱᱤᱭᱚᱢ ᱢᱮᱱᱟᱜᱼᱟ ᱦᱳᱭ ᱟᱨᱚ ᱚᱱᱟ ᱱᱤᱭᱚᱢ ᱢᱮᱱᱟᱜᱼᱟ ᱟᱨᱦᱚᱸ ᱱᱚᱝᱠᱟ ᱠᱚ ᱞᱟᱹᱭᱟ ᱡᱮ ᱠᱩᱲᱤ ᱜᱤᱫᱽᱨᱟᱹ ᱦᱮᱸ ᱦᱮᱢᱮ ᱦᱟᱨᱟ ᱠᱟᱫᱮᱭᱟᱞᱮ ᱜᱤᱫᱽᱨᱟᱹ ᱠᱷᱚᱱ ᱦᱮᱸ ᱟᱞᱮ ᱚᱱᱟ ᱞᱟᱹᱜᱤᱫ ᱠᱷᱚᱨᱪᱟ ᱮᱢᱚᱜ ᱠᱷᱚᱨᱪᱟ ᱞᱮ ᱦᱟᱛᱟᱣᱟ᱾ ᱯᱟᱸᱥᱥᱚ ᱴᱟᱠᱟ ᱪᱷᱚᱥᱚ ᱴᱟᱠᱟ ᱦᱳᱭ ᱦᱳᱭ ᱚᱱᱟ ᱫᱚ ᱡᱟᱶᱟᱭ ᱴᱷᱮᱱ ᱠᱚ ᱰᱤᱢᱟᱱᱰᱟ ᱞᱟᱹᱭᱭᱟᱠᱚ ᱡᱮ ᱦᱮᱸ ᱟᱞᱮ ᱫᱚ ᱠᱟᱹᱴᱤᱡ ᱠᱷᱚᱱ ᱞᱮ ᱦᱮᱢ ᱦᱟᱨᱟ ᱠᱟᱫᱮᱭᱟ ᱦᱮᱸᱥᱮ ᱵᱷᱟᱹᱭ ᱟᱞᱮ ᱦᱚᱸᱠᱤᱪᱷᱩ ᱠᱷᱚᱨᱪᱟ ᱧᱩ ᱡᱚᱝ ᱞᱟᱹᱜᱤᱫ ᱮᱢᱟᱞᱮᱯᱮ
ᱚ ᱵᱟᱝ ᱵᱟᱝ ᱟᱞᱮ ᱥᱮᱱ ᱫᱚ ᱚᱱᱟ ᱠᱚ ᱚᱱᱟ ᱠᱚᱫᱚ ᱵᱟᱹᱱᱩᱜ ᱛᱟᱞᱮᱭᱟ ᱟᱞᱮ ᱫᱚ ᱚᱱᱟ ᱩᱱᱟᱹᱜ ᱠᱚᱫᱚ ᱵᱟᱝ ᱠᱚ ᱚ ᱟᱞᱮ ᱫᱚ ᱱᱚᱝᱠᱟ ᱢᱮᱱᱟᱜ ᱛᱟᱞᱮᱭᱟ ᱡᱩᱫᱤ ᱢᱚᱱᱮ ᱠᱟᱜ ᱢᱮ ᱚᱱᱟ ᱚᱲᱟᱜ ᱨᱮ ᱵᱟᱨᱭᱟ ᱠᱩᱲᱤ ᱜᱤᱫᱽᱟᱹᱨᱟᱹ ᱦᱮᱱᱟᱜ ᱠᱤᱱᱟ ᱡᱩᱫᱤ ᱠᱟᱹᱴᱤᱡᱤᱡ ᱠᱚ ᱛᱟᱲᱟᱢ ᱜᱟᱸᱰᱮᱭᱟ ᱥᱮᱬᱟᱭ ᱵᱟᱯᱞᱟ ᱵᱟᱝ ᱦᱩᱭ ᱠᱟᱛᱮᱫ ᱠᱟᱹᱴᱤᱡᱤᱡ ᱠᱚ ᱤᱫᱤᱭ ᱜᱮᱭᱟ ᱩᱱ ᱡᱚᱠᱷᱚᱱ ᱢᱟᱨᱟᱝ ᱵᱤᱴᱤᱭ ᱞᱟᱹᱭᱟ ᱡᱟᱦᱟᱸ ᱱᱟᱜ ᱜᱮ ᱡᱮ ᱤᱧ ᱫᱚ ᱛᱟᱲᱟᱢ ᱜᱟᱸᱰᱮ ᱯᱮ ᱫᱚᱦᱚᱧ ᱠᱟᱱᱟ ᱛᱟᱦᱞᱮ ᱡᱟᱦᱟᱸ ᱱᱟᱜᱼᱮ ᱞᱟᱹᱭᱟᱭ ᱥᱟᱹᱲᱤ ᱛᱟᱹᱲᱤ ᱠᱤᱝᱵᱟ ᱡᱟᱦᱟᱸᱭ ᱡᱟᱦᱟᱸ ᱱᱟᱜ ᱮ ᱢᱮᱱᱟᱭ
ᱚ ᱦᱳᱭ ᱦᱳᱭ ᱚᱱᱟ ᱦᱚᱸ ᱟᱞᱮ ᱦᱳᱭ ᱚᱱᱟ ᱛᱮᱫ ᱢᱮᱱᱟᱜ ᱚᱱᱟ ᱢᱮᱱᱟᱜ ᱜᱮᱭᱟ ᱟᱞᱮ ᱥᱮᱫ ᱫᱚ
ᱟᱫᱚ ᱚᱱᱠᱟ ᱫᱚ ᱩᱱᱤ ᱦᱚᱸ ᱵᱟᱭ ᱢᱮᱱᱟ ᱩᱱᱟᱹᱜ ᱫᱚ ᱠᱤᱪᱷᱩ ᱫᱚ ᱢᱮᱱᱫᱚ ᱥᱟᱹᱲᱤ ᱛᱮᱜᱮ ᱠᱚ ᱯᱟᱨᱚᱢ ᱫᱟ ᱟᱞᱮ ᱥᱮᱱ ᱫᱚ
ᱦᱳᱭ ᱦᱳᱭ ᱦᱳᱭ ᱥᱟᱹᱲᱤ ᱛᱮᱜᱮ ᱠᱚ ᱯᱟᱨᱚᱢᱮᱭᱟ ᱟᱪᱪᱷᱟ ᱛᱟᱦᱚᱞᱮ ᱚᱱᱮ ᱵᱟᱯᱞᱟ ᱠᱚᱨᱮ ᱫᱚ ᱛᱟᱦᱚᱞᱮ ᱠᱩᱲᱤ ᱜᱤᱫᱽᱨᱟᱹ ᱠᱚᱫᱚ ᱟᱫᱚ ᱪᱮᱫ ᱞᱮᱠᱟ ᱥᱟᱢᱟᱱ ᱠᱚᱯᱮ ᱮᱢᱟ ᱠᱚ ᱜᱮᱭᱟ?
ᱠᱩᱲᱤ ᱜᱤᱫᱟᱹᱨ ᱫᱚ ᱱᱮᱛᱟᱨ ᱫᱚ ᱢᱟᱱᱮ ᱮᱢᱟ ᱟᱠᱚ ᱠᱟᱱ ᱜᱮᱭᱟ ᱠᱚ ᱪᱮᱫ ᱤᱧ ᱢᱮᱱᱟ ᱫᱤᱠᱩᱣᱟᱜ ᱧᱮᱞᱛᱮ ᱡᱚᱛᱚ ᱠᱤᱪᱷᱩ ᱠᱚ ᱦᱮᱸ ᱦᱮᱸ ᱚᱱᱟ ᱠᱚ ᱠᱚᱫᱚ ᱠᱚ ᱮᱢᱟ ᱟᱠᱚ ᱠᱟᱱ ᱜᱮᱭᱟ᱾
ᱦᱮᱸ ᱟᱪᱪᱷᱟ ᱦᱳᱭ ᱢᱟᱱᱮ ᱡᱮᱢᱚᱱ ᱟᱞᱮ ᱡᱷᱟᱲᱠᱷᱚᱸᱰ ᱨᱮᱫᱚ ᱢᱟᱱᱮ ᱮᱻ ᱟᱛᱩ ᱨᱮᱱ ᱦᱚᱲ ᱠᱚ ᱦᱤᱡᱩᱜ ᱟᱠᱚ ᱛᱚ ᱟᱫᱚ ᱩᱱ ᱥᱚᱢᱚᱭ ᱡᱷᱚᱛᱚ ᱤᱭᱟᱹ ᱞᱤᱥᱴ ᱠᱚ ᱵᱮᱱᱟᱣᱟ ᱡᱮ ᱢᱟᱨᱟᱜ ᱟᱭᱳ ᱯᱟᱦᱴᱟ ᱠᱷᱚᱱ ᱫᱚ ᱱᱚᱣᱟ ᱠᱚ ᱦᱟᱛᱟᱣ ᱠᱟᱜ-ᱟ᱾ ᱢᱟᱨᱟᱢᱵᱟ ᱯᱟᱦᱴᱟ ᱠᱷᱚᱱ ᱫᱚ ᱱᱚᱣᱟ ᱠᱚ ᱦᱟᱛᱟᱣ ᱠᱟᱜᱼᱟ ᱛᱤᱱᱟᱹᱜ ᱜᱟᱱ ᱥᱟᱢᱟᱱ ᱵᱷᱮᱡᱟᱜ ᱠᱟᱱᱟ ᱚᱱᱟ ᱠᱚ ᱞᱤᱥᱴ ᱠᱟᱛᱮᱫ ᱠᱚ ᱵᱷᱮᱡᱟᱭᱟ᱾ ᱦᱳᱭ ᱟᱫᱚ ᱤᱧ ᱫᱤᱫᱤ ᱦᱚᱸ ᱱᱚᱝᱠᱟᱜᱮ ᱤᱭᱟᱹ ᱵᱮᱝᱜᱚᱞ ᱢᱟᱱᱮ ᱡᱷᱟᱲᱜᱨᱟᱢ ᱮᱨᱤᱭᱟ ᱥᱮᱫ ᱨᱮᱞᱮ ᱵᱟᱯᱞᱟ ᱠᱮᱫᱮᱭᱟ ᱚᱱᱛᱮ ᱨᱮ ᱟᱫᱚ ᱨᱮᱱ ᱟᱹᱛᱩ ᱦᱚᱲ ᱫᱚ ᱠᱷᱟᱹᱞᱤ ᱵᱟᱹᱴᱤ ᱟᱨ ᱞᱚᱴᱟ ᱠᱚ ᱦᱟᱛᱟᱣ ᱠᱮᱫᱼᱟ ᱟᱫᱚ ᱠᱚ ᱞᱟᱹᱭᱟ ᱟᱞᱮ ᱫᱚ ᱱᱚᱣᱟ ᱜᱮᱞᱮ ᱤᱫᱤᱭᱟ ᱦᱳᱭ ᱡᱟᱦᱟᱸ ᱟᱞᱢᱟᱨᱤ ᱰᱤᱥᱤᱱ ᱴᱤᱵᱤᱞ ᱟᱞᱮ ᱢᱟ ᱱᱟᱸᱜ ᱟᱞᱮ ᱞᱮ ᱵᱟᱲᱟᱭᱟ ᱡᱮ ᱱᱚᱝᱠᱟ ᱜᱮ ᱦᱟᱸᱜ ᱠᱚ ᱟᱞᱮ ᱥᱮᱫ ᱨᱮᱢᱟ ᱱᱚᱝᱠᱟ ᱦᱩᱭᱩᱜ ᱜᱮᱭᱟ ᱟᱨᱞᱢᱟᱨᱤ ᱰᱨᱮᱥᱤᱝ ᱴᱮᱵᱤᱞ ᱡᱟ ᱡᱟᱵᱚᱛᱤ ᱞᱟᱜᱟᱜ ᱛᱟᱭᱟ ᱯᱟᱝᱠᱷᱟ ᱠᱷᱚᱱ ᱮᱦᱚᱵ ᱠᱟᱛᱮ ᱡᱚᱛᱚ ᱠᱤᱪᱷᱩ ᱪᱮᱭᱟᱨ ᱠᱷᱚᱱ ᱮᱦᱚᱵ ᱠᱟᱛᱮ ᱡᱚᱛᱚ ᱠᱤᱪᱷᱩ
ᱦᱮᱸ ᱚᱱᱟ ᱫᱚ ᱚᱱᱟ ᱫᱚ ᱪᱮᱫ ᱤᱧ ᱢᱮᱱᱟ ᱩᱱᱠᱤᱱ ᱢᱟᱺᱡᱷᱤ ᱵᱟᱵᱟᱣᱟᱜ ᱡᱟᱦᱟᱸ ᱤᱭᱟᱹ ᱛᱟᱹᱠᱤᱱ ᱡᱮ ᱟᱹᱞᱤᱧ ᱫᱚ ᱱᱚᱣᱟ ᱞᱤᱧ ᱦᱟᱛᱟ ᱛᱟᱯᱚᱨ ᱚᱱᱟ ᱫᱚ ᱚᱲᱟᱜ ᱚᱲᱟᱜ ᱜᱚᱞᱯᱷᱚ ᱠᱟᱛᱮᱫ ᱡᱮ ᱱᱚᱣᱟ ᱠᱚᱞᱮ ᱮᱢᱟᱭ ᱠᱟᱱᱟ ᱡᱮ
ᱦᱳᱭ ᱟᱞᱮ ᱚᱸᱰᱮ ᱨᱮᱱ ᱚᱸᱰᱮ ᱨᱮᱱ ᱟᱛᱳ ᱦᱚᱲ ᱤᱫᱤ ᱜᱮ ᱵᱟᱠᱚ ᱤᱫᱤ ᱞᱮᱜᱼᱟ ᱡᱮ ᱤᱭᱟᱹ ᱱᱚᱸᱜᱚᱭ ᱟᱞᱮ ᱱᱚᱶᱟ ᱜᱮᱞᱮ ᱤᱫᱤᱭᱟ ᱟᱯᱮ ᱫᱚ ᱱᱚᱶᱟ ᱚᱠᱟ ᱞᱮᱠᱟ ᱯᱮ ᱵᱷᱮᱡᱟ ᱟᱭ ᱛᱟᱯᱮ ᱚᱱᱟ ᱫᱚ ᱟᱞᱮ ᱫᱚ ᱵᱟᱞᱮ ᱵᱟᱲᱟᱭᱟ ᱟᱫᱚ ᱟᱞᱮ ᱤᱧ ᱵᱟᱵᱟ ᱛᱟᱠᱚ ᱠᱚ ᱤᱧ ᱠᱟᱠᱟ ᱛᱟᱠᱚ ᱠᱚ ᱟᱫᱚ ᱠᱚ ᱢᱟᱱᱮ ᱠᱚ ᱤᱫᱤ ᱦᱚᱴᱚ ᱠᱟᱜ ᱱᱟ ᱥᱟᱢᱟᱱ
ᱦᱮᱸ ᱚᱱᱟ ᱫᱚ ᱟᱫᱚ ᱢᱟᱺᱡᱷᱤ ᱨᱮᱱᱟᱜ ᱡᱟᱦᱟᱸ ᱤᱭᱟᱹ ᱠᱟᱱᱟ ᱥᱮ ᱢᱟᱱᱮ ᱚᱱᱟ ᱫᱚ ᱚᱱᱟ ᱡᱟᱦᱟᱸ ᱞᱚᱴᱟᱨᱢ ᱞᱟᱹᱭ ᱠᱮᱜᱼᱟ ᱵᱟᱝ ᱚᱱᱟ ᱫᱚ ᱩᱱᱠᱤᱱᱟᱜ ᱫᱟᱭᱤᱛᱛᱚ ᱠᱟᱱ ᱛᱟᱹᱠᱤᱱᱟ ᱡᱮ ᱱᱚᱣᱟ ᱫᱚ ᱞᱟᱜᱟᱜ ᱜᱮᱭᱟ ᱢᱮᱱᱛᱮ ᱟᱨ ᱡᱟᱦᱟᱸ ᱚᱱᱟ ᱰᱨᱮᱥᱤᱝ ᱴᱮᱵᱩᱞ ᱠᱚ᱾ ᱯᱮ ᱢᱮᱱ ᱮᱫᱟ ᱚᱱᱟ ᱫᱚ ᱟᱯᱮ ᱚᱲᱟᱜ ᱦᱚᱲᱟᱜ ᱜᱚᱞᱯᱷᱚ ᱠᱟᱛᱮᱫ ᱡᱩᱫᱤ ᱯᱮ ᱫᱟᱲᱮᱜ ᱠᱷᱟᱱ ᱟᱫᱚ ᱮᱢᱟᱭᱟᱯᱮ ᱵᱟᱝᱠᱷᱟᱱ ᱫᱚ ᱡᱟᱦᱟᱸᱭ ᱠᱚ ᱵᱟᱝᱠᱚ ᱠᱩᱞᱟᱹᱜ ᱛᱟᱠᱚᱣᱟ ᱩᱱᱠᱩᱫᱚ ᱪᱤᱠᱟᱹᱛᱮᱢ ᱮᱢᱟ ᱠᱚᱣᱟ
ᱦᱳᱭ ᱟᱫᱚ ᱱᱤᱛᱳᱜ ᱢᱟ ᱦᱮᱸ ᱱᱚᱝᱠᱟ ᱜᱮ ᱪᱟᱹᱞᱩᱜ ᱠᱟᱱᱟ ᱚᱠᱚᱭ ᱚᱠᱚᱭ ᱡᱮ ᱮᱦᱚᱵ ᱠᱮᱜᱼᱟ ᱨᱮᱸᱜᱮᱡ ᱨᱮᱸᱜᱮᱡ ᱦᱚᱲ ᱦᱚᱸ ᱫᱷᱟᱨ ᱩᱫᱟᱹᱨ ᱠᱟᱛᱮ ᱚᱸᱰᱮ ᱦᱚᱸ ᱦᱚᱯᱚᱱ ᱮᱨᱟ ᱠᱚᱠᱚ ᱠᱤᱨᱤᱧ ᱟᱠᱚ ᱠᱟᱱ ᱜᱮᱭᱟ
ᱦᱮᱸ ᱠᱤᱨᱤᱧ ᱜᱮ ᱞᱟᱜᱟᱜ ᱠᱟᱱᱟ ᱱᱤᱛᱚᱝ ᱫᱚ ᱠᱚ ᱢᱮᱱᱫᱟ ᱡᱮ ᱦᱟᱹᱱᱤ ᱦᱟᱱᱟ ᱱᱟᱣᱟ ᱠᱚ ᱮᱢᱟᱫᱮᱭᱟ ᱱᱟᱣᱟ ᱠᱚᱠᱚ ᱮᱢᱟᱫᱮᱭᱟ ᱤᱧ ᱫᱚ ᱵᱟᱝᱯᱮ ᱤᱢᱟᱹᱧ ᱠᱟᱱᱟ ᱪᱮᱫᱟᱜ
ᱚᱱᱟ ᱛᱮᱦᱚᱸ ᱮᱢᱜᱮ ᱞᱟᱜᱟᱜ ᱠᱟᱱᱟ
ᱦᱳᱭ ᱚᱱᱠᱟᱜᱮ ᱢᱟᱱᱮ ᱱᱚᱜᱼᱚᱭ ᱧᱮᱞᱚᱜ ᱠᱟᱱᱟ ᱥᱮ ᱚᱱᱠᱟᱜᱮ ᱟᱨ ᱡᱩᱫᱤ ᱥᱟᱸᱜᱮ ᱵᱚᱭᱦᱟ ᱞᱮᱱᱠᱷᱟᱱ ᱠᱷᱟᱱ ᱟᱹᱰᱤ ᱠᱚᱥᱴᱚ ᱦᱮᱸ ᱱᱩᱭ ᱫᱤᱫᱤ ᱫᱚ ᱱᱚᱣᱟᱢ ᱮᱢᱟ ᱫᱮᱭᱟ ᱤᱧ ᱫᱚ ᱱᱚᱣᱟ ᱛᱮᱜᱮᱢ ᱵᱤᱫᱟᱹᱭᱤᱧ ᱠᱟᱱᱟ ᱟᱫᱚ ᱩᱱ ᱥᱚᱢᱚᱭ ᱢᱟ ᱫᱟᱲᱮ ᱫᱚ ᱠᱚᱢᱚᱜ ᱟᱥᱮ ᱟᱭᱳᱼᱵᱟᱵᱟᱣᱟᱜ ᱢᱟᱲᱟᱝ ᱡᱚᱠᱷᱚᱱ ᱢᱟᱨᱟᱝ ᱟᱜ ᱦᱚᱲᱟᱜ ᱵᱟᱯ ᱵᱟᱯᱞᱟ ᱦᱩᱭᱩᱜ ᱠᱷᱟᱱ ᱢᱟᱨᱟᱝ ᱤᱡ ᱫᱟᱹᱭᱟᱜ ᱵᱟᱯᱞᱟ ᱦᱩᱭᱩᱜ ᱠᱟᱱ ᱛᱟᱦᱚᱞᱮ ᱩᱱᱤ ᱥᱚᱢᱚᱭ ᱫᱚ ᱟᱭᱳ ᱵᱟᱵᱟ ᱫᱟᱲᱮᱭ ᱠᱤᱱ ᱛᱟᱦᱮᱱᱟ ᱛᱟᱦᱚᱞᱮ ᱛᱤᱱᱟᱹᱜ ᱠᱤᱱ ᱫᱟᱲᱮᱭᱟᱜᱼᱟ ᱠᱤᱨᱤᱧᱟᱭᱠᱤᱱ ᱢᱩᱸᱠᱩᱴ ᱢᱚᱱᱤ ᱦᱮᱪ ᱥᱚᱢᱚᱭ ᱢᱟ ᱠᱚᱢᱚᱜ ᱜᱮᱭᱟ ᱥᱮ
ᱦᱮᱸ ᱟᱨ ᱤᱭᱟᱹ ᱟᱯᱮ ᱥᱮᱫ ᱢᱟᱛᱚ ᱰᱨᱮᱥᱤᱝ ᱴᱮᱵᱤᱞ ᱢᱟᱛᱚ ᱮᱱᱮᱡ ᱛᱮ ᱧᱟᱢᱚᱜ ᱠᱟᱱ ᱞᱟᱹᱭ ᱠᱚ
ᱦᱚᱸ ᱚᱱᱟ ᱫᱚ ᱯᱩᱨᱟᱹ ᱩᱸ ᱠᱩᱥᱤ ᱫᱚ ᱵᱟᱹᱧ ᱠᱩᱥᱤᱭᱟᱜ ᱜᱮᱭᱟ ᱢᱮᱱᱠᱷᱟᱱ ᱟᱨᱦᱚᱸ ᱱᱟᱸᱦᱟᱜ ᱯᱚᱨᱡᱚᱱᱛ ᱮᱦᱚᱵ ᱠᱮᱭᱟᱭ
ᱦᱮᱸ ᱚᱱᱟ ᱫᱚ ᱟᱞᱮ ᱵᱮᱝᱜᱚᱞ ᱨᱮᱱ ᱱᱚᱝᱠᱟ ᱯᱟᱹᱴᱷᱩᱣᱟᱹ ᱠᱚ ᱦᱮᱱᱟᱜ ᱠᱚᱣᱟ ᱡᱮ ᱟᱞᱮᱭᱟᱜ ᱜᱟᱶᱛᱟ ᱢᱮᱱᱟᱜ ᱛᱟᱞᱮᱭᱟ ᱡᱮ ᱱᱚᱣᱟ ᱠᱚᱫᱚ ᱛᱚ ᱵᱮᱵᱟᱹᱲᱤᱡ ᱜᱮ ᱦᱩᱭᱩᱜ ᱠᱟᱱᱟ ᱟᱫᱚ ᱟᱯᱮ ᱪᱮᱫᱞᱮᱠᱟ ᱯᱮ ᱢᱚᱱᱮ ᱠᱟᱜᱼᱟ ᱚᱱᱟ ᱫᱚ
ᱳᱭ ᱱᱚᱣᱟ ᱫᱚ ᱢᱟᱱᱮ ᱤᱧ ᱦᱚᱸᱩᱧ ᱪᱟᱞᱟᱣ ᱵᱟᱲᱟ ᱟᱠ ᱠᱟᱱ ᱜᱮᱭᱟ ᱠᱤᱱᱛᱩ ᱱᱚᱣᱟ ᱫᱚ ᱢᱟᱱᱮ ᱰᱤᱡᱮ ᱞᱟᱜᱽᱲᱮ ᱮᱱᱮᱡ ᱫᱚ ᱵᱟᱝᱜᱮ ᱢᱟᱱᱮ ᱚᱱᱟ ᱫᱚ ᱛᱩᱢᱫᱟᱜ ᱴᱟᱢᱟᱠ ᱴᱟᱢᱟᱠ ᱛᱮ ᱡᱟᱸᱦᱟ ᱠᱚᱢᱯᱤᱴᱤᱥᱚᱱ ᱠᱚ ᱫᱚᱦᱚᱭ ᱜᱮᱭᱟ ᱚᱱᱟᱨᱤᱧ ᱪᱟᱞᱟᱣ ᱵᱟᱲᱟ ᱟᱠᱟᱱᱟ ᱟᱨ ᱩᱱᱟᱱ ᱢᱟᱱᱮ ᱩᱱᱠᱩ ᱤᱧ ᱫᱚ ᱩᱱᱠᱩ ᱪᱮᱫᱮᱠᱟ ᱠᱚ ᱦᱤᱞᱟᱹᱜ ᱜᱮᱭᱟ ᱟᱫᱚ ᱚᱱᱟ ᱫᱚ ᱵᱟᱹᱧ ᱫᱟᱲᱮᱭᱟᱜ ᱜᱮᱭᱟ ᱥᱮ
ᱟᱪᱪᱷᱟ ᱦᱮᱸ ᱚᱱᱟᱜᱮ ᱵᱟᱠᱷᱟᱱ ᱫᱚ ᱟᱵᱚᱨᱮᱱ ᱡᱟᱦᱟᱸ ᱯᱚᱨᱮ ᱡᱮᱱᱟᱨᱮᱥᱚᱱ ᱠᱚ ᱦᱤᱡᱩᱜ ᱛᱟᱵᱚᱱᱟ ᱱᱩᱠᱩ ᱠᱚ ᱪᱮᱫ ᱠᱚ ᱥᱮᱬᱟᱭ ᱛᱟᱵᱚᱱᱟ ᱱᱚᱜᱼᱚᱭ ᱠᱚ ᱱᱤᱛᱚᱝ ᱠᱷᱚᱱᱟᱜ ᱠᱚ ᱧᱮᱞ ᱞᱟᱹᱱᱫᱤᱛᱮ ᱱᱚᱣᱟ ᱜᱮ ᱠᱚ ᱥᱮᱬᱟᱭᱟ ᱛᱩᱢᱫᱟᱹᱜ ᱴᱟᱢᱟᱠ ᱦᱟᱸᱜ ᱟᱥᱛᱮ ᱟᱥᱛᱮ ᱛᱮ ᱦᱟᱸᱜ ᱪᱟᱵᱟᱜ ᱛᱟᱵᱚᱱᱟ
ᱦᱳᱭ ᱛᱩᱢᱫᱟᱜ ᱴᱟᱢᱟᱠ ᱜᱮ ᱟᱞᱮᱮᱥᱮᱫ ᱫᱚ ᱢᱟᱱᱮ ᱟᱞᱮ ᱟᱛ ᱨᱮᱠᱚ ᱫᱚᱦᱚᱭ ᱜᱮᱭᱟ ᱟᱫᱚ ᱛᱩᱢᱫᱟᱜ ᱴᱟᱢᱟᱠ ᱜᱮ ᱫᱚᱦᱚᱭᱟ ᱢᱟᱱᱮ ᱛᱩᱢᱫᱟᱜ ᱴᱟᱢᱟᱠ ᱛᱮᱜᱮ ᱠᱚᱢᱯᱤᱴᱤᱥᱚᱱ ᱠᱚ ᱫᱚᱦᱚᱭᱟ ᱟᱫᱚ ᱰᱮᱥᱤᱝ ᱴᱮᱵᱤᱞ ᱫᱚ ᱵᱟᱠᱚ ᱫᱚᱦᱚᱭᱟ ᱮᱸᱜ ᱥᱟᱹᱲᱤ ᱠᱚ ᱫᱚᱦᱚᱭᱟ ᱥᱟᱹᱲᱤ ᱟᱨ ᱥᱟᱹᱲᱤ ᱜᱤᱠᱚ ᱫᱚᱦᱚᱭᱟ ᱦᱚᱭᱳ ᱥᱟᱹᱲᱤ ᱦᱳᱭᱛᱚ ᱛᱤᱨᱤᱥ ᱡᱚᱱ ᱛᱤᱨᱤᱥ ᱡᱚᱱ ᱠᱷᱚᱱ ᱯᱚᱧᱪᱟᱥ ᱡᱚᱱ ᱠᱚ ᱩᱱᱠᱩ ᱠᱚ ᱵᱟᱪᱷᱟᱣ ᱠᱮᱫ ᱠᱚᱣᱟ ᱟᱨ ᱡᱚᱛᱚ ᱦᱚᱲ ᱢᱤᱫᱴᱤᱡ ᱢᱤᱫᱴᱤᱡ ᱥᱩᱛᱟᱹᱢ ᱥᱟᱹᱲᱤ ᱠᱚ ᱮᱢᱟᱜ ᱠᱚᱣᱟ ᱦᱳᱭ ᱢᱟᱱᱮ ᱟᱞᱮ ᱟᱛᱩ ᱫᱚ ᱦᱩᱰᱤᱧ ᱧᱚᱜ ᱜᱮᱭᱟ ᱥᱮ ᱡᱟᱛᱮ ᱦᱚᱲ ᱠᱚᱠᱚ ᱡᱟᱣᱨᱣᱟᱜ ᱢᱟ ᱦᱚᱲ ᱠᱚᱠᱚ ᱡᱟᱣᱨᱣᱟᱜ ᱢᱟ ᱢᱟ ᱚᱱᱟ ᱠᱷᱟᱹᱛᱤᱨ ᱛᱮᱜᱮ ᱟᱫᱚ ᱦᱚᱲ ᱠᱚᱠᱚ ᱡᱟᱣᱨᱟᱜ ᱢᱟ ᱟᱫᱚ ᱚᱱᱟ ᱠᱷᱟᱹᱛᱤᱨ ᱛᱮᱜᱮ ᱟᱫᱚᱞᱮ ᱱᱚᱣᱟ ᱦᱚᱯᱚᱱ ᱧᱚᱜ ᱚᱱᱮ ᱡᱟᱭ ᱫᱚᱦᱚ ᱠᱟᱜ ᱞᱮ ᱥᱟᱢᱟᱱ
ᱚ ᱟᱞᱮ ᱥᱮᱮᱫ ᱦᱚᱸ ᱯᱚᱨᱚᱵᱽ ᱫᱚ ᱦᱩᱭᱩᱜᱼᱟ ᱱᱚᱝᱠᱟ ᱯᱟᱛᱟ ᱮᱱᱮᱡ ᱞᱮ ᱫᱚᱦᱚᱭᱟᱞᱮ ᱦᱚᱸ ᱚᱱᱠᱟ ᱠᱟ ᱠᱟᱛᱮᱮᱫ ᱞᱮ ᱯᱨᱮᱭᱟᱪ ᱞᱮ ᱮᱢᱟ ᱠᱚᱣᱟ ᱴᱷᱤᱠᱜᱮᱭᱟ ᱛᱟᱦᱚᱞᱮ ᱢᱟ ᱡᱚᱦᱟᱨ ᱜᱮ ᱦᱮᱸ ᱥᱟᱹᱜᱩᱱ ᱧᱤᱫᱟᱹ ᱦᱮᱸ